ᱦᱮᱸ ᱜᱚᱝᱠᱮ ᱡᱚᱦᱟᱨ ᱜᱮ᱾
ᱦᱮᱸ ᱜᱚᱝᱠᱮ ᱡᱚᱦᱟᱨ ᱜᱮ᱾ ᱨᱚᱲ ᱠᱚ ᱯᱩᱥᱴᱟᱹᱣ ᱟᱸᱡᱚᱜ ᱠᱟᱱᱟ ᱛᱚ ᱟᱹᱞᱤᱧᱟᱜ?
ᱦᱮᱸ ᱟᱸᱡᱚᱢᱚᱜ ᱠᱟᱱᱟ ᱨᱚᱲ, ᱟᱹᱞᱤᱧᱟᱜ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱢᱚᱡᱽ ᱜᱮ᱾ ᱦᱮᱸ ᱜᱚᱝᱠᱮ ᱱᱟᱯᱟᱭ ᱵᱟᱲᱟ ᱜᱮᱭᱟᱵᱤᱱ ᱟᱹᱵᱤᱱ?
ᱦᱮᱸ ᱜᱚᱝᱠᱮ ᱱᱤᱛᱚᱜ ᱫᱚ ᱟᱯᱟᱛᱚᱛᱚ ᱱᱟᱯᱟᱭ ᱵᱟᱲᱟ ᱜᱮ᱾
ᱦᱳᱭ ᱱᱟᱯᱟᱭ ᱛᱟᱦᱮᱸ ᱞᱮᱱᱠᱷᱟᱱ ᱜᱮ ᱱᱟᱯᱟᱭ ᱟᱹᱞᱤᱧ ᱦᱚᱸ ᱱᱟᱯᱟᱭ ᱵᱟᱲᱟ ᱜᱮ᱾
ᱦᱮᱸ ᱱᱤᱛᱚᱜ ᱫᱚ ᱱᱟᱯᱟᱭ ᱵᱟᱲᱟ ᱠᱚ ᱛᱟᱦᱮᱸ ᱫᱚᱨᱠᱟᱨ ᱜᱮ ᱱᱤᱭᱟᱹ ᱡᱤᱭᱚᱱ ᱢᱟᱹᱱᱢᱤ ᱡᱤᱭᱚᱱ ᱦᱚᱸ ᱱᱟᱯᱟᱭ ᱛᱮ ᱵᱟᱢ ᱛᱟᱦᱮᱸ ᱞᱮᱠᱷᱟᱡ᱾ ᱛᱮᱦᱚᱸ ᱵᱟᱝ ᱜᱟᱱᱚᱜᱼᱟ ᱛᱚ᱾
ᱦᱮᱸ ᱠᱟᱛᱷᱟ ᱠᱟᱱ ᱜᱮᱭᱟ ᱡᱚᱛᱷᱟᱛ ᱠᱟᱛᱷᱟ ᱜᱮᱵᱤᱱ ᱞᱮᱭᱮᱫ᱾ ᱡᱮ ᱢᱟᱹᱱᱢᱤ ᱡᱤᱭᱚᱱ ᱠᱟᱱᱟ ᱛᱚ ᱱᱟᱯᱟᱭ ᱦᱚᱲᱢᱚ ᱠᱚᱫᱚ ᱫᱚᱦᱚ ᱫᱚ, ᱡᱟᱹᱨᱩᱲ ᱜᱮᱭᱟ᱾
ᱟᱨ ᱛᱚ ᱫᱟᱠᱟ ᱠᱚ ᱡᱚᱢ ᱵᱟᱲᱟ ᱦᱩᱭᱱᱟ᱾
ᱦᱮᱸ ᱜᱚᱝᱠᱮ ᱫᱟᱠᱟ ᱠᱚᱫᱚ ᱡᱚᱢ ᱵᱟᱲᱟ ᱦᱩᱭ ᱠᱟᱱᱟ ᱟᱫᱚ ᱦᱚᱸᱜᱼᱚᱭ ᱚᱲᱟᱜ ᱠᱚᱨᱮᱜ ᱜᱮ᱾ ᱥᱟᱶᱛᱮ, ᱱᱚᱝᱠᱟ ᱠᱟᱹᱢᱤ ᱨᱮᱵᱚᱱ ᱫᱷᱩᱨᱟᱹᱣ ᱠᱟᱱ ᱫᱚ ᱱᱚᱣᱟ ᱠᱚᱨᱮᱜ ᱠᱟᱹᱴᱤᱡ ᱚᱠᱛᱚ ᱮᱢᱚᱜ ᱦᱳᱭᱳᱜ ᱠᱟᱱᱟ ᱟᱨᱠᱤ᱾ ᱟᱹᱵᱤᱱᱟᱜ ᱫᱚ ᱡᱚᱢ ᱠᱚᱫᱚ ᱦᱳᱭᱱᱟ?
ᱦᱮᱸ ᱟᱹᱞᱤᱧ ᱫᱚ ᱡᱚᱢ ᱫᱚ ᱦᱟᱸᱜ ᱟᱹᱣᱨᱤ ᱞᱤᱧ ᱡᱚᱢᱟ ᱱᱤᱛᱚᱜ ᱦᱟᱸᱜ ᱟᱹᱣᱨᱤ ᱛᱳᱯᱳ ᱵᱟᱲᱟ ᱦᱳᱭ ᱠᱟ ᱦᱟᱸᱜ ᱡᱚᱢ ᱵᱟᱲᱟᱭ ᱦᱩᱭᱩᱜᱼᱟ᱾ ᱢᱤᱫ ᱫᱷᱟᱣ ᱥᱮᱛᱟᱜ ᱨᱮ ᱵᱨᱮᱠᱯᱷᱟᱥᱴ, ᱦᱮᱸ ᱰᱷᱮᱨ ᱵᱤᱞᱚᱢ ᱫᱚ ᱟᱹᱞᱤᱧᱫᱚ ᱦᱮᱣᱟ ᱠᱚᱨᱟᱜᱮ ᱢᱮᱱᱟᱜ ᱛᱟᱹᱞᱤᱧᱟ ᱱᱚᱝᱠᱟ᱾ ᱫᱩᱴᱟ ᱥᱮᱡ ᱪᱷᱟᱲᱟ ᱫᱟᱠᱟ ᱫᱚ ᱵᱟᱝᱞᱤᱧ ᱡᱚᱢ ᱜᱮᱭᱟ᱾
ᱪᱮᱫᱟᱜ ᱱᱩᱱᱟᱹᱜ ᱵᱤᱞᱚᱢ ᱫᱚ?
ᱦᱮᱸ ᱱᱩᱱᱟᱹᱜ ᱵᱤᱞᱚᱢ ᱫᱚ ᱵᱚᱞᱛᱮ ᱟᱹᱞᱤᱧ ᱥᱮᱛᱟᱜ ᱨᱮ ᱦᱚᱭ ᱛᱚᱼᱼ ᱠᱷᱟᱹᱡᱟᱹᱲᱤ ᱞᱤᱧ ᱡᱚᱢ ᱠᱮᱫ ᱜᱮ, ᱟᱨᱼᱼ ᱠᱷᱟᱹᱡᱟᱹᱲᱤ ᱡᱚᱢ ᱵᱟᱲᱟ ᱠᱟᱛᱮᱫ ᱱᱚᱜᱼᱚᱭ ᱱᱚᱝᱠᱟ ᱠᱟᱹᱢᱤ ᱠᱚ ᱫᱷᱩᱨᱟᱹᱣ ᱵᱟᱲᱟ ᱦᱩᱭᱱᱟ ᱠᱟᱹᱢᱤ ᱠᱚ ᱪᱟᱵᱟ ᱠᱟᱛᱮᱫ ᱱᱚᱜᱼᱚ ᱱᱚᱝᱠᱟ᱾ ᱰᱮᱴ ᱴᱟ ᱥᱮᱫ ᱛᱩᱯᱩ ᱦᱩᱭᱩᱜᱼᱟ ᱟᱨ ᱛᱩᱯᱩ ᱦᱩᱭ ᱠᱟᱛᱮᱫ ᱱᱚᱜᱼᱚᱭ ᱫᱩᱴᱟᱼᱼ ᱴᱟ ᱥᱮᱱ ᱫᱟᱠᱟ ᱡᱚᱢ ᱦᱩᱭᱩᱜᱼᱟ ᱢᱟᱱᱮ ᱱᱤᱭᱟᱹ ᱫᱚ ᱟᱹᱞᱤᱧᱼᱼ ᱦᱮᱸ ᱢᱟᱱᱮ ᱱᱤᱭᱟᱹ ᱫᱚ ᱟᱹᱞᱤᱧᱟᱜ ᱢᱮᱱᱴᱮᱱ ᱥᱤᱯ ᱛᱟᱹᱞᱤᱧ ᱛᱚ᱾
ᱟᱪᱪᱷᱟ ᱢᱚᱡᱽ ᱜᱮ᱾ ᱟᱪᱪᱷᱟ ᱜᱚᱢᱠᱮ ᱛᱟᱦᱞᱮᱼᱼ ᱠᱟᱹᱢᱤ ᱫᱚ ᱪᱮᱫ ᱠᱟᱹᱢᱤ ᱨᱤᱵᱤᱱ ᱫᱷᱩᱨᱟᱹᱣ ᱞᱮᱱᱟ?
ᱠᱟᱹᱢᱤ ᱫᱚ ᱱᱚᱝᱠᱟ ᱱᱚᱜᱼᱚᱭ ᱦᱳᱲᱩ ᱠᱚᱜᱮ ᱨᱚᱦᱚᱭ ᱵᱟᱲᱟ ᱦᱩᱭᱩᱜ ᱠᱟᱱᱟ ᱚᱱᱟ ᱠᱚᱜᱮ ᱜᱚᱲᱚ ᱵᱟᱲᱟ᱾
ᱦᱳᱭ ᱟᱫᱚ ᱱᱮᱜᱼ ᱱᱤᱭᱟᱹ ᱥᱤᱡᱤᱱ ᱫᱚ ᱦᱟᱸᱜ ᱦᱚᱜᱼᱚᱭ ᱛᱚ ᱨᱚᱦᱚᱭ ᱠᱟᱹᱢᱤ ᱠᱚ ᱮᱠᱫᱚᱢ ᱫᱚᱢᱮ ᱡᱟᱠᱼᱼ ᱠᱟᱱ ᱛᱟᱵᱚᱱᱟ᱾
ᱦᱮᱸ ᱟᱨ ᱫᱟᱜ ᱦᱚᱸ ᱦᱟᱸᱜ ᱱᱚᱜᱼᱚᱭ ᱛᱚ ᱵᱷᱟᱜᱮ ᱜᱮ ᱫᱟᱜ ᱵᱟᱲᱟ ᱟᱵᱚᱱ ᱠᱟᱱᱟ᱾
ᱦᱳᱭ, ᱟᱫᱚ ᱦᱟᱸᱜ ᱟᱫᱚ ᱠᱤᱪᱷᱩ ᱠᱤᱪᱷᱩ ᱡᱟᱭᱜᱟ ᱫᱚ ᱛᱟᱦᱟᱞᱮ ᱟᱹᱞᱤᱧ ᱥᱮᱫᱼᱼ ᱥᱮᱫ ᱦᱚᱸᱭ ᱫᱟᱜ ᱠᱟᱫᱟ ᱟᱹᱵᱤᱱ ᱥᱮᱫ ᱦᱚᱸᱭ ᱫᱟᱜ ᱠᱟᱫᱟ ᱟᱨ ᱡᱟᱦᱟᱸᱭ ᱠᱚ ᱥᱟᱞᱟᱜ ᱱᱚᱜᱼᱚᱭ ᱨᱚᱯᱚᱲ ᱠᱚ ᱦᱳᱭᱱᱟ ᱟᱫᱚ ᱡᱟᱦᱟᱸ ᱠᱚᱥᱮᱫ ᱫᱚ ᱵᱟᱭ ᱫᱟᱜ ᱠᱟᱫᱟᱭ᱾
ᱦᱮᱸ ᱢᱟᱱᱮ ᱥᱮᱨᱢᱟ ᱡᱟᱹᱲᱤ ᱦᱚᱸᱛᱚ ᱜᱚᱴᱟ ᱫᱚ ᱵᱟᱝ ᱥᱚᱢᱟᱱᱟ ᱛᱚ ᱟᱵᱮᱱ᱾ ᱧᱮᱞ ᱵᱮᱱ ᱦᱟᱸᱜ ᱪᱮᱛᱟᱱ ᱠᱩᱞᱦᱤᱨᱮ ᱡᱩᱫᱤ ᱫᱟᱜ ᱠᱮᱫᱟ ᱧᱮᱞ ᱵᱮᱱ ᱞᱟᱛᱟᱨ ᱠᱩᱞᱦᱤᱨᱮ ᱵᱟᱭ ᱫᱟᱜᱼᱟ ᱱᱚᱜᱼᱚ ᱱᱚᱝᱠᱟ᱾
ᱴᱷᱤᱠ ᱦᱟᱸᱜ ᱚᱱᱛᱮ ᱫᱟᱜ ᱦᱟᱫᱼᱦᱟᱫᱮ ᱥᱟᱰᱮ ᱤᱫᱤ ᱠᱮᱫᱟ ᱦᱟᱸᱜ ᱱᱚᱣᱟ ᱫᱷᱟᱨᱮ ᱫᱚ ᱡᱚᱛᱚ ᱴᱷᱤᱠ ᱜᱮᱭᱟ ᱡᱟᱢᱟ ᱠᱚ ᱨᱚᱦᱚᱲᱚᱜ ᱠᱟᱱᱟ᱾ ᱦᱩᱸ ᱱᱮᱛᱟᱨ ᱫᱟᱜ ᱫᱚ ᱚᱱᱚᱝᱠᱟ ᱦᱤᱥᱟᱹ ᱥᱩᱭᱟᱹ ᱞᱮᱠᱟ ᱟᱠᱟᱱ ᱫᱚ᱾
ᱦᱮᱸ ᱦᱤᱥᱟᱹ ᱥᱩᱭᱟᱹ ᱫᱚ ᱦᱚᱲ ᱠᱚᱦᱚ ᱵᱚᱱ ᱦᱤᱥᱟᱹ ᱥᱩᱭᱟᱹᱣ ᱠᱟᱱᱟ ᱟᱫᱚ ᱪᱟᱸᱫᱚ ᱵᱚᱸᱜᱟ ᱦᱚᱸ ᱱᱚᱜᱼᱚ ᱱᱟ ᱦᱚᱛᱮᱡ ᱛᱮ ᱦᱮᱸ᱾
ᱦᱳᱭ᱾
ᱟᱨ ᱛᱚ ᱜᱚᱝᱠᱮ ᱪᱟᱥ-ᱵᱟᱥ ᱫᱚ ᱪᱮᱫ ᱛᱮᱯᱮ ᱪᱟᱥ-ᱵᱟᱥ ᱜᱮᱭᱟ ᱱᱚᱝᱠᱟ ᱱᱟᱦᱮᱞ ᱛᱮ ᱥᱮ ᱴᱮᱠᱴᱟᱨ ᱠᱚᱛᱮ ᱜᱮ?
ᱵᱟᱝ ᱜᱚᱝᱠᱮ ᱱᱮᱛᱟᱨ ᱫᱚ ᱱᱮᱦᱟᱞ ᱫᱚ ᱢᱮᱫ ᱛᱮᱜᱮ ᱵᱟᱭ ᱫᱤᱥᱟᱹᱜᱼᱟ ᱢᱚᱱᱮᱦᱚᱭ ᱟᱞᱮ ᱥᱮᱫ ᱫᱚ ᱴᱟᱠᱴᱚᱨ ᱜᱮ᱾
ᱦᱮᱸ ᱟᱨ ᱱᱮᱛᱟᱨ ᱫᱚ ᱨᱚᱦᱚᱭ ᱪᱟᱬ ᱠᱚᱨᱛᱮ ᱜᱮᱞᱮ ᱟᱵᱮᱱ ᱴᱮᱠᱴᱟᱨ
ᱴᱮᱠᱴᱚᱨ ᱛᱮᱜᱮ ᱞᱟᱜᱟᱣ ᱦᱳᱭ ᱟᱵᱤᱱᱟ, ᱟᱫᱚ ᱱᱟᱦᱮᱞ ᱫᱚ ᱦᱟᱯᱮ ᱦᱟᱸᱜ ᱢᱤᱫ ᱵᱤᱱ ᱪᱟᱞᱟᱣᱟ ᱥᱮ ᱩᱱ ᱩᱱ ᱦᱤᱞᱳᱜ ᱫᱚ ᱦᱟᱸᱜ ᱢᱤᱫᱴᱤᱡ ᱵᱟᱨᱭᱟ ᱠᱷᱮᱛ ᱜᱮᱵᱤᱱ ᱯᱩᱨᱟᱹᱣᱟ ᱟᱨ ᱴᱮᱠᱴᱚᱨ ᱫᱚ ᱟᱬᱜᱚᱭᱮᱱ ᱠᱷᱟᱱ ᱥᱮ ᱮᱠᱟᱞ ᱚᱱᱟ ᱫᱷᱟᱨᱮ ᱫᱚ ᱮᱠᱫᱚᱢ ᱥᱟᱢ ᱛᱟᱣ ᱤᱫᱤ ᱜᱚᱫᱟᱭ᱾
ᱦᱮᱸ ᱟᱵᱮᱱ ᱥᱩᱱᱩᱢ ᱫᱩᱞ ᱨᱮᱱᱟᱜ ᱜᱮ ᱠᱟᱛᱷᱟ ᱫᱚ᱾
ᱦᱳᱭ ᱴᱷᱤᱠ ᱟᱫᱚ ᱥᱩᱱᱩᱢ ᱫᱩᱞ ᱚᱯᱮᱠᱷᱟ ᱜᱮ ᱦᱟᱸᱜ ᱡᱷᱚᱛᱚ ᱮᱠᱫᱚᱢᱮ ᱯᱩᱨᱟᱹᱣ ᱤᱫᱤ ᱜᱚᱫᱟᱭ᱾
ᱟᱨ ᱰᱟᱹᱝᱨᱤ ᱛᱮᱫᱚ ᱥᱤ ᱫᱚ ᱵᱷᱟᱹᱜᱤ ᱥᱤᱭᱳᱜᱼᱟ ᱠᱤᱱᱛᱩ ᱢᱮᱱᱠᱷᱟᱱ ᱫᱚ ᱰᱟᱹᱝᱨᱤᱭᱟᱜ ᱦᱚᱸ ᱢᱤᱫ ᱫᱚ ᱫᱟᱲᱮ ᱥᱮ
ᱦᱮᱸ ᱞᱟᱸᱜᱟ ᱫᱚ ᱡᱤᱭᱟᱹᱞᱤ ᱠᱟᱱ ᱜᱮᱭᱟᱭ ᱢᱟᱱᱮ ᱞᱟᱸᱜᱟ ᱫᱚ ᱞᱟ ᱢᱮᱱᱟᱜ ᱜᱮᱭᱟ ᱥᱮ᱾ ᱦᱳᱭ᱾
ᱠᱷᱟᱹᱛᱤᱨ ᱛᱮᱦᱚᱸ ᱱᱚᱜᱼᱚ ᱱᱚᱝᱠᱟ ᱜᱮ ᱡᱚᱛᱚ ᱦᱚᱲ ᱜᱮᱠᱚ ᱪᱤᱱᱛᱟᱹ ᱵᱷᱟᱵᱽᱱᱟᱭ ᱫᱟ ᱴᱮᱠᱴᱟᱨ ᱠᱚᱛᱮ ᱜᱮᱵᱚᱱ ᱥᱤ ᱤᱭᱟᱹ ᱞᱮᱠᱷᱟᱱ ᱫᱚ ᱱᱟᱯᱟᱭᱚᱜᱼᱟ ᱪᱟᱬᱚᱜᱼᱟ᱾
ᱦᱮᱸ᱾ ᱟᱫᱚ ᱚᱱᱟ ᱦᱚᱸ ᱚᱠᱟ ᱞᱮᱠᱟ ᱟᱨ ᱦᱚᱸᱜᱼᱚ ᱱᱤᱭᱟᱹ ᱦᱚᱸ ᱴᱮᱠᱴᱟᱨ ᱛᱮᱫᱚ ᱦᱟᱸᱜ ᱟᱫᱚ ᱟᱹᱵᱤᱱ ᱥᱩᱨ ᱠᱚᱨᱮᱜ ᱠᱷᱮᱛ ᱵᱟᱹᱫᱽ ᱡᱟᱦᱟᱸᱭᱟᱜ ᱟᱫᱚ ᱪᱟᱬᱜᱮ ᱡᱩᱫᱤ ᱴᱮᱠᱴᱟᱨ ᱴᱚᱨ ᱛᱮ ᱥᱟᱨᱟᱣ ᱠᱮᱜᱼᱟᱭ, ᱟᱫᱚ ᱟᱹᱵᱤᱱ ᱫᱚᱵᱤᱱ ᱛᱟᱞᱟᱜᱼᱟ ᱟᱫᱚ ᱠᱟᱹᱴᱤᱡ ᱮᱸᱴᱠᱮ ᱴᱚᱬᱮ ᱫᱚ ᱵᱩᱡᱷᱟᱹᱜ ᱜᱮᱭᱟ ᱢᱚᱱᱮ ᱛᱮ᱾ ᱦᱮᱸ ᱟᱫᱚ ᱴᱮᱠᱴᱚᱨ ᱚᱸᱰᱮ ᱪᱟᱞᱟᱜ ᱢᱮᱱᱠᱷᱟᱱ ᱟᱫᱚ ᱟᱹᱵᱤᱱ ᱦᱚᱸ ᱦᱮᱸ ᱵᱚᱞᱮ ᱴᱮᱠᱴᱚᱨ ᱛᱮᱜᱮ ᱜᱩᱲᱭᱟᱹᱣ ᱦᱚᱪᱚ ᱞᱮᱢ᱾
ᱦᱮᱸ ᱟᱨ ᱵᱟᱠᱷᱟᱱ ᱱᱚᱜᱼᱚ ᱱᱚᱝᱠᱟ ᱦᱤᱥᱟᱹ ᱥᱩᱭᱟᱹ ᱚᱱᱮ ᱞᱟᱹᱭ ᱦᱩᱭ ᱞᱮᱠᱟ, ᱦᱟᱹᱱᱤ ᱦᱚᱭᱛᱚ ᱩᱱᱤᱭᱟᱜ ᱠᱷᱮᱛ ᱛᱮ ᱤᱫᱤ ᱴᱮᱠᱴᱟᱨ ᱨᱮ ᱤᱫᱤ ᱠᱮᱫᱟ ᱴᱮᱠᱴᱟᱨᱮᱢ ᱤᱫᱤ ᱠᱮᱫᱟ᱾ ᱵᱟᱹᱲᱤᱡ ᱠᱟᱜ ᱛᱤᱧᱟᱹᱢ ᱟᱲᱮᱢ ᱵᱟᱹᱲᱤᱡ ᱠᱮᱫᱟ, ᱱᱚᱜᱼ ᱱᱚᱝᱠᱟ ᱢᱤᱫᱴᱤᱡ ᱜᱟᱯᱟᱞ ᱢᱟᱨᱟᱣ ᱦᱩᱭᱩᱜᱼᱟ᱾
ᱠᱟᱱ ᱜᱮᱭᱟ ᱱᱮᱛᱟᱨ
ᱟᱨ ᱛᱚ ᱱᱚᱜᱼᱚᱭ ᱟᱵᱚ ᱥᱚᱢᱟᱡᱽ ᱠᱚᱨᱮᱛᱚ ᱱᱚᱜᱼᱚ ᱱᱚᱝᱠᱟ ᱪᱷᱟᱹᱯᱟᱹᱨᱤ ᱮᱱᱮᱡ ᱠᱚ ᱯᱨᱳᱜᱨᱟᱢ ᱠᱚ ᱦᱩᱭᱩᱜ ᱠᱟᱱ ᱜᱮᱭᱟ ᱛᱚ ᱱᱤᱭᱟᱹ ᱵᱟᱵᱚᱫ ᱛᱮ ᱪᱮᱜ ᱵᱮᱱ
ᱜᱚᱢᱠᱮ ᱟᱫᱚ ᱱᱚᱣᱟ ᱫᱚ ᱦᱟᱸᱜ ᱯᱳᱭᱞᱳ ᱨᱮᱜᱮ ᱞᱤᱧ ᱞᱟᱹᱭᱟ ᱡᱮ ᱟᱹᱰᱤ ᱦᱮᱸ ᱪᱮᱫ ᱞᱤᱧ ᱞᱟᱹᱭᱟ ᱢᱟᱱᱮ ᱡᱩᱫᱤ ᱞᱤᱧ ᱞᱟᱹᱭᱟ ᱡᱮ ᱵᱟᱹᱲᱤᱡ ᱨᱮᱱᱟᱜ ᱞᱟᱯᱷᱟᱝ ᱚᱱᱟ ᱞᱟᱯᱷᱟᱝ ᱨᱮᱠᱚ ᱫᱮᱡ ᱚᱱᱟ ᱡᱷᱚᱛᱚ ᱦᱚᱲ ᱦᱟᱸᱜ
ᱦᱮᱸ ᱟᱫᱚ ᱚᱱᱟᱜᱮ ᱡᱚᱛᱷᱟᱛ ᱛᱮᱞᱟ ᱟᱛᱮᱫ ᱵᱷᱟᱜᱤ ᱧᱚᱜ ᱵᱟᱸᱧ ᱞᱟᱹᱭ ᱞᱮᱠᱷᱟᱱ ᱚᱱᱟ
ᱦᱮᱸ ᱟᱫᱚ ᱜᱚᱝᱠᱮ ᱫᱚᱞᱤᱧ ᱞᱟᱹᱭᱟ ᱡᱮ ᱯᱩᱭᱞᱳ ᱫᱚ ᱦᱟᱸᱜ ᱞᱟᱹᱭ ᱟᱞᱤᱧ ᱛᱤᱱᱟᱹᱜ ᱴᱟᱜ ᱡᱚᱛᱷᱟᱛᱚᱜᱼᱟ ᱦᱟᱸᱜ ᱵᱟᱹᱞᱤᱧ ᱵᱟᱲᱟᱭᱟ, ᱮᱱᱦᱚᱸ ᱢᱤᱫ ᱵᱟᱨ ᱠᱷᱟᱴᱚ ᱢᱟᱪᱷᱟ ᱞᱤᱧ ᱞᱟᱹᱭᱟᱜ ᱠᱟᱱᱟ ᱡᱮ ᱟᱵᱚ ᱫᱚ ᱦᱟᱸᱜ ᱚᱱᱟ ᱥᱮᱫᱟᱭ ᱠᱷᱚᱱ ᱜᱮ ᱦᱟᱸᱜ ᱥᱤᱠᱷᱱᱟᱹᱛ ᱛᱮᱫᱚ ᱛᱟᱭᱚᱢ ᱜᱮᱭᱟᱵᱚᱱ ᱡᱟᱦᱟᱸ ᱥᱟᱹᱨᱤᱭᱟᱠᱟᱱ ᱫᱤᱥᱟᱹᱜ ᱠᱟᱱᱟ᱾ ᱮᱱᱦᱚᱸ ᱱᱤᱭᱟᱹ ᱜᱷᱟᱹᱲᱤᱡ ᱫᱚᱵᱚᱱ ᱥᱮᱪᱮᱫᱚᱜ ᱠᱟᱱᱟ᱾ ᱮᱱᱦᱚᱸ ᱦᱟᱸᱜ ᱡᱚᱠᱷᱚᱱ ᱞᱚᱠᱰᱟᱣᱩᱱ ᱧᱩᱨᱩᱭᱮᱱ ᱥᱮ ᱟᱫᱚ ᱦᱟᱸᱜ ᱟᱹᱰᱤ ᱠᱚ ᱦᱟᱱᱛᱮ ᱱᱟᱛᱮ ᱪᱷᱤᱛᱤᱨ ᱵᱷᱤᱛᱤᱨ ᱮᱱᱟᱠᱚ ᱟᱭᱢᱟ ᱜᱮ, ᱛᱚ ᱜᱟᱨᱡᱮᱱ ᱡᱟᱦᱟᱭ ᱵᱤᱵᱮᱠ ᱠᱚ ᱢᱮᱱᱟᱜ ᱛᱟᱠᱚᱣᱟ, ᱛᱚ ᱜᱤᱫᱽᱨᱟᱹ ᱫᱚᱠᱚ ᱥᱟᱵ ᱥᱟᱢᱴᱟᱣᱮᱫ ᱠᱚᱣᱟ ᱟᱫᱚ ᱡᱟᱦᱟᱸᱭ ᱵᱤᱵᱮᱠ ᱵᱟᱹᱱᱩᱜ ᱚᱱᱛᱮ ᱫᱚᱠᱚ ᱦᱟᱸᱜ ᱪᱷᱤᱛᱤ ᱵᱤᱛᱤᱜ ᱠᱟᱱᱟ᱾ ᱡᱮᱦᱚᱛᱚ ᱦᱟᱸᱜ ᱨᱟᱹᱥᱠᱟᱹ ᱥᱟᱲᱮᱨ ᱢᱟᱱᱣᱟ ᱠᱟᱱᱟ ᱵᱚᱱ ᱟᱫᱚ ᱟᱞᱜᱟ ᱛᱮ ᱡᱟᱦᱟᱸ ᱧᱟᱢᱚᱜ ᱥᱮ ᱦᱟᱱᱟ ᱜᱮ ᱟᱹᱰᱤ ᱛᱟᱲᱟ ᱛᱟᱹᱲᱤ ᱵᱚᱱ ᱞᱚᱪᱟᱜᱟᱜᱼᱟ᱾ ᱟᱵᱚ ᱫᱚ ᱦᱮᱸ ᱥᱮ
ᱦᱮᱸ᱾
ᱟᱨ ᱱᱚᱛᱮ ᱦᱟᱸᱜ ᱥᱮᱪᱮᱫ ᱵᱚᱱ ᱪᱟᱞᱟᱣ ᱞᱮᱱᱠᱷᱟᱱ ᱟᱫᱚ ᱵᱟᱢ ᱫᱟᱲᱮᱜ ᱠᱷᱟᱱ ᱟᱫᱚ ᱮᱸ ᱟᱫᱚ ᱦᱟᱸᱜ ᱢᱟᱪᱮᱫ ᱜᱚᱢᱠᱮ ᱠᱟᱹᱴᱤᱡ ᱮᱸ ᱨᱩᱦᱤᱫᱟᱜ ᱢᱮᱭᱟᱭ ᱚᱱᱟ ᱠᱚᱫᱚ ᱛᱟᱦᱮᱱᱟ ᱟᱨ ᱦᱟᱸᱰᱮ ᱪᱷᱟᱹᱯ ᱯᱟᱨᱤ ᱨᱮᱢ ᱮᱱᱮᱡ ᱫᱚ ᱚᱠᱚᱭᱮ ᱨᱳᱦᱤᱛ ᱟᱢᱟᱭ ᱟᱨᱦᱚᱸ ᱵᱚᱨᱚᱱᱮ ᱥᱟᱵ ᱡᱩᱴᱤᱡ ᱟᱢᱟᱭ ᱫᱮᱱ ᱤᱧᱦᱚᱸ ᱥᱟᱵ ᱛᱚᱨᱟᱧ ᱢᱮ᱾ ᱠᱟᱱ ᱜᱮᱭᱟ ᱥᱮ᱾
ᱟᱨ ᱦᱮᱸ ᱟᱨ ᱱᱮᱛᱟᱨ ᱫᱚ ᱦᱩᱭ ᱠᱟᱱᱟ ᱦᱚᱜ ᱱᱚᱝᱠᱟ ᱥᱤᱠᱷᱱᱟᱹᱛ ᱡᱟᱦᱟᱸᱭ ᱵᱷᱟᱜᱤ ᱵᱟᱭ ᱧᱟᱢᱟ ᱩᱱᱤ ᱫᱚ ᱦᱚᱲ ᱫᱚ ᱟᱞᱚᱢ ᱟᱥᱟᱭᱟ ᱟᱨ ᱥᱤᱠᱷᱱᱟᱹᱛ ᱫᱚ ᱠᱤᱪᱷᱩ ᱦᱳᱞᱮᱭᱳ ᱦᱮᱸ ᱥᱤᱠᱷᱱᱟᱹᱛ ᱫᱚ ᱚᱵᱚᱥᱚᱭ ᱡᱮ ᱮᱱᱮᱡ ᱦᱚᱸ ᱠᱷᱟᱨᱟᱯᱟ ᱚᱱᱟ ᱦᱚᱸ ᱵᱟᱝ ᱠᱟᱱᱟ᱾
ᱜᱚᱝᱠᱮ ᱟᱞᱤᱧ ᱞᱤᱧ ᱞᱟᱹᱭᱟᱜᱼᱟ᱾ ᱡᱮ ᱡᱮ ᱮᱱᱮᱡ ᱜᱮ ᱟᱨ ᱠᱷᱟᱨᱟᱯ ᱡᱤᱱᱤᱥ ᱠᱟᱱ ᱛᱮ ᱵᱟᱝ ᱠᱟᱱᱟ ᱛᱚ᱾ ᱛᱟᱦᱚᱞᱮ ᱟᱵᱚᱣᱟᱜ ᱞᱟᱭᱼᱞᱟᱠᱪᱟᱨ ᱨᱮ ᱪᱮᱫᱟᱜ ᱛᱟᱦᱮᱸ ᱠᱚᱜᱼᱟ᱾
ᱦᱮᱸ᱾
ᱦᱳᱭ ᱟᱫᱚ ᱦᱚᱜᱼᱚᱭ ᱦᱚᱜᱼᱚ ᱱᱚᱝᱠᱟ ᱚᱱᱮ ᱡᱟᱦᱟᱸ ᱵᱤᱱ ᱞᱟᱹᱭ ᱠᱮᱫ ᱪᱷᱟᱹᱯᱟᱹᱨᱤ ᱮᱱᱮᱡ ᱚᱱᱟ ᱫᱚ ᱟᱨᱦᱚᱸ ᱚᱠᱟ ᱞᱮᱠᱟ ᱚᱠᱟ ᱠᱷᱚᱱ ᱪᱚ ᱦᱮᱡ ᱮᱱ᱾ ᱛᱮ ᱠᱤ ᱡᱟᱹᱱᱤ᱾
ᱦᱮᱸ᱾
ᱦᱳᱭ ᱟᱫᱚ ᱱᱮᱛᱟᱨ ᱫᱚ ᱚᱱᱚ ᱚᱝᱠᱟ ᱟᱫᱚ ᱧᱮᱞ ᱵᱤᱱ ᱥᱮ ᱡᱩᱫᱤ ᱟᱹᱵᱤᱱ ᱦᱟᱸᱜ ᱯᱟᱛᱟ ᱯᱚᱨᱚᱵᱽ ᱨᱮᱱᱟᱜ ᱮᱱᱮᱡ ᱫᱚᱦᱚᱭ ᱵᱤᱱ ᱚᱸᱰᱮ ᱠᱚ ᱦᱚᱲᱚᱜ ᱛᱮ
ᱦᱮᱸ᱾
ᱚᱱᱟ ᱢᱚᱪᱟ ᱦᱟᱸᱜ ᱥᱟᱺᱜᱤᱧ ᱠᱷᱚᱱ ᱜᱮ ᱦᱟᱸᱜ ᱢᱚᱪᱟᱭ ᱠᱚᱸᱰᱮᱛ ᱟᱹᱵᱤᱱᱟ ᱦᱮᱸ ᱤᱧᱫᱚ ᱚᱸᱰᱮ ᱫᱚ ᱵᱟᱹᱧ ᱮᱱᱮᱡ ᱠᱟᱱᱟ᱾ ᱟᱨ ᱡᱟᱦᱟᱸ ᱠᱚᱨᱮᱜ ᱦᱟᱸᱜ ᱟᱨ ᱪᱷᱟᱹᱯᱨᱤ ᱮᱱᱮᱡ ᱚᱱᱟ ᱫᱚ ᱞᱟᱹᱞᱟᱹᱭ ᱦᱩᱭᱩᱜ ᱛᱮ ᱦᱟᱸᱜ ᱵᱮᱨᱤᱠᱮᱰ ᱦᱚᱸᱵᱤᱱ ᱵᱮᱱᱟᱣ ᱣᱟᱠᱟᱱ ᱢᱟ ᱫᱚᱱ ᱯᱟᱨᱚᱢ ᱠᱟᱱ ᱚᱸᱰᱮ ᱫᱚ᱾
ᱚᱱᱟ ᱫᱚ ᱧᱮᱞᱚᱜ ᱠᱟᱱ ᱜᱮᱭᱟ ᱜᱚ
ᱧᱮᱞᱚᱜ ᱠᱟᱱ ᱜᱮᱭᱟ, ᱦᱳᱭ ᱟᱫᱚ ᱞᱟᱹᱭ ᱵᱤᱱ ᱥᱮᱱ ᱟᱯᱱᱟᱨ ᱛᱮ ᱡᱩᱫᱤ ᱵᱤᱵᱮᱠ ᱵᱟᱭ ᱛᱟᱦᱮᱱᱟ ᱟᱫᱚ ᱚᱱᱟ ᱫᱚ ᱦᱟᱜ ᱛᱤᱱᱟᱹᱜ ᱫᱚ ᱪᱮᱜ ᱞᱮᱠᱟᱢ ᱴᱮᱠᱟᱣ ᱫᱟᱨᱟᱢᱟ ᱛᱳ ᱟᱹᱞᱤᱧ ᱛᱚ ᱦᱟᱸᱜ ᱴᱮᱠᱟᱣ ᱫᱟᱨᱟᱢ ᱨᱮᱱᱟᱜ ᱫᱚ ᱡᱟᱹᱱᱤᱡ ᱠᱷᱟᱱ ᱦᱚᱜᱼᱚ ᱱᱚᱝᱠᱟ ᱠᱟᱹᱴᱤᱡ ᱪᱤᱱᱛᱟᱹ ᱵᱷᱟᱵᱽᱱᱟ ᱠᱟᱛᱮᱜ ᱫᱚ ᱵᱟᱝ ᱟᱴᱚᱠᱚᱜᱼᱟ᱾ ᱚᱱᱟ ᱠᱚᱫᱚ
ᱟᱨ ᱨᱟᱹᱥᱠᱟᱹ ᱡᱤᱱᱤᱥ ᱫᱚ ᱦᱟᱸᱜ ᱱᱚᱜᱼᱚ ᱱᱚᱝᱠᱟ ᱡᱤᱱᱤᱥ ᱠᱟᱱᱟ ᱛᱚ ᱢᱟᱱᱮ ᱠᱟᱹᱴᱤᱡ ᱡᱩᱫᱤ ᱟᱵᱮᱱ ᱨᱟᱹᱥ ᱡᱟᱦᱟᱸᱜ ᱡᱟᱜᱟᱣᱟᱜ ᱵᱤᱱᱟ ᱢᱚᱱᱮ ᱨᱮ ᱛᱚ ᱚᱱᱟ ᱫᱚ ᱦᱟᱸᱜ ᱚᱠᱚᱭ ᱦᱚᱸ ᱵᱟᱝᱠᱚ ᱟᱴᱚᱠ ᱫᱟᱲᱮᱭᱟᱜ
ᱟᱫᱚ ᱜᱚᱝᱠᱮ ᱦᱟᱸᱜ ᱟᱯᱮ ᱠᱟᱛᱷᱟ ᱞᱤᱧ ᱞᱟᱹᱭ ᱞᱟᱜᱤᱜ ᱠᱟᱹᱴᱤᱡ ᱦᱟᱸᱜ ᱨᱟᱹᱥᱠᱟᱹ ᱫᱚ ᱦᱚᱜᱼᱚ ᱱᱚᱝᱠᱟ ᱡᱩᱫᱤ ᱢᱤᱫ ᱫᱷᱟᱣ ᱦᱚᱲᱢᱚ ᱨᱮ ᱥᱤᱨ ᱥᱤᱨᱟᱹᱣ ᱠᱟᱜ ᱢᱮᱭᱟ ᱦᱟᱸᱜ ᱛᱟᱵᱮᱨ ᱛᱮ ᱜᱤᱛᱤᱡ ᱛᱮ ᱫᱩᱲᱩᱵ ᱛᱮ ᱦᱟᱸᱜ ᱰᱤᱜ ᱵᱟᱹᱡᱤ ᱠᱟᱛᱮᱫ ᱦᱟᱸᱜ ᱩᱱᱫᱚ ᱛᱤ ᱨᱟᱹᱯᱩᱫᱚᱜ ᱡᱟᱸᱜᱟ ᱨᱟᱹᱯᱩᱫᱚᱜ ᱨᱟᱹᱥᱠᱟᱹ ᱫᱚᱢ ᱨᱟᱹᱥᱠᱟ ᱭᱮᱫ ᱜᱮᱭᱟ᱾
ᱦᱮ᱾ᱸ
ᱱᱟᱦᱟᱜ ᱫᱚ ᱱᱚᱝᱠᱟ ᱜᱤ ᱧᱮᱞᱚᱜ ᱠᱟᱱᱟ ᱥᱮ᱾ ᱦᱟᱸᱜ ᱡᱟᱦᱟᱸ ᱠᱚᱨᱮᱡ ᱦᱟᱸᱜ ᱨᱟᱹᱥᱠᱟᱹ ᱚᱝᱠᱟ ᱡᱩᱫᱤ ᱫᱟᱜ ᱞᱚᱥᱚᱫ ᱟᱠᱟᱜ ᱥᱮ ᱟᱫᱚ ᱡᱩᱢᱟᱹᱱᱣ ᱱᱟ ᱚᱸᱰᱮ ᱫᱚ᱾ ᱦᱳᱭ ᱟᱫᱚ ᱦᱚᱜᱚ ᱱᱚᱝᱠᱟ ᱟᱫᱚ ᱛᱤᱱᱟᱹᱜ ᱵᱷᱳᱨ ᱟᱫᱚ ᱥᱮᱪᱮᱫ ᱫᱚ ᱧᱮᱞ ᱵᱤᱱ ᱢᱤᱫᱴᱟᱝ ᱢᱟᱨᱟᱝ ᱦᱟᱹᱛ ᱦᱟᱹᱛᱭᱟᱹᱨ ᱠᱟᱱᱟ᱾ ᱥᱤᱠᱷᱱᱟᱹᱛ ᱫᱚ ᱴᱷᱤᱠ ᱜᱮᱭᱟ ᱟᱹᱰᱤ ᱞᱟᱥᱮᱨ ᱜᱮᱭᱟ ᱛᱚᱵᱮ ᱡᱟᱦᱟᱱᱟᱜ ᱜᱤ ᱦᱟᱸᱜ ᱜᱮᱯ ᱯᱟᱲᱟᱜ ᱤᱫᱤᱭᱟᱭ᱾ ᱛᱚ ᱟᱫᱚ ᱥᱮᱪᱮᱫ ᱜᱮ ᱡᱩᱫᱤ ᱵᱟᱹᱵᱤᱱ ᱦᱟᱛᱟᱣ ᱠᱷᱟᱱ ᱫᱚ ᱟᱫᱚ ᱛᱚ ᱱᱚᱝᱠᱟᱜ ᱜᱤᱭᱟ ᱰᱟᱢᱟᱰᱳᱞ᱾
ᱦᱮᱸ ᱾
ᱟᱫᱚ ᱮᱴᱟᱜ ᱡᱟᱦᱟᱸᱭ ᱠᱚᱫᱚ ᱠᱚ ᱥᱤᱠᱷᱱᱟᱹᱛ ᱥᱮ ᱥᱮᱪᱮᱫᱚᱜ ᱠᱟᱱᱟ ᱠᱚ ᱧᱮᱞ ᱵᱤᱱ ᱥᱮᱫ ᱡᱟᱦᱟᱸᱭ ᱠᱚ ᱥᱮᱪᱮᱫᱚᱜ ᱠᱟᱱᱟ ᱾ ᱮᱸᱻ ᱡᱟᱹᱥᱛᱤ ᱠᱟᱭ ᱛᱮᱜᱮ ᱩᱱᱠᱩᱣᱟᱜ ᱢᱚᱱᱮ ᱥᱮ ᱢᱚᱱᱳᱵᱷᱟᱵᱽ ᱠᱚᱫᱚ ᱠᱟᱹᱴᱤᱡ ᱟᱞᱟᱫᱟ ᱜᱮ ᱧᱚᱜ ᱜᱮ ᱛᱟᱦᱮᱱᱟ ᱾
ᱢᱟᱱᱮ ᱱᱤᱭᱟᱹ ᱦᱚᱸ ᱟᱵᱮᱱᱟᱜ ᱡᱩᱠᱛᱤ ᱦᱚᱸ ᱱᱟᱯᱟᱭ ᱜᱮᱭᱟ ᱾
ᱦᱮᱸ ᱟᱨ ᱵᱟᱝᱠᱷᱟᱱ ᱡᱟᱦᱟᱸᱭ ᱥᱮᱪᱮᱫ ᱛᱮ ᱦᱩᱰᱤᱧ ᱜᱤᱭᱟᱹ ᱟᱨ ᱩᱱᱤ ᱫᱚ ᱦᱮᱸ ᱪᱤᱠ ᱵᱟ ᱵᱟᱦ ᱦᱟᱱᱛᱮ ᱜᱤ ᱠᱚᱭᱚᱜ ᱠᱟᱜᱼ ᱟᱭ ᱦᱟᱸᱜ ᱜᱷᱚᱪᱮ ᱜᱷᱚᱪᱮ ᱫᱟᱹᱲ ᱤᱫᱤ ᱛᱮᱦ ᱢᱮᱥᱟᱭᱮᱱᱟᱭ ᱦᱟᱸᱰᱮ ᱵᱟᱥ ᱾ ᱟᱫᱚ ᱵᱤᱱ ᱪᱤᱠᱟᱹ ᱠᱟᱜᱼᱟ ᱜᱚᱢᱠᱮ ᱟᱫᱚ ᱟᱢ ᱤᱧ ᱦᱚᱸᱜᱼᱚᱝᱠᱟ ᱨᱚᱯᱚᱲ ᱠᱟᱛᱮᱜ ᱛᱚ ᱟᱨ ᱵᱟᱭ ᱵᱚᱫᱚᱞᱚᱜᱼᱟ ᱱᱚᱣᱟ ᱠᱚᱫᱚ ᱡᱩᱫᱤ ᱱᱤᱡᱮ ᱛᱮ ᱵᱤᱵᱮᱠ ᱵᱟᱭ ᱛᱟᱦᱮᱱᱟ ᱦᱚᱸᱜᱼᱚᱭ ᱛᱮᱦᱮᱧ ᱟᱞᱟᱝ ᱞᱟᱝ ᱨᱚᱯᱚᱲ ᱠᱟᱱᱟ ᱦᱟᱸᱜ ᱡᱩᱫᱤ ᱟᱞᱟᱝ ᱡᱩᱫᱤ ᱟᱞᱟᱝ ᱨᱮᱱ ᱥᱩᱨ ᱥᱩᱯᱩᱨ ᱡᱟᱦᱟᱸᱭ ᱥᱮ ᱟᱞᱟᱝ ᱚᱲᱟᱜ ᱨᱮᱱ ᱡᱩᱫᱤ ᱵᱟᱞᱟᱝ ᱥᱚᱡᱟᱠᱽ ᱫᱟᱲᱮᱭᱟ ᱠᱚᱣᱟ ᱛᱚ ᱟᱫᱚ ᱟᱯᱱᱟᱨ ᱚᱲᱟᱜ ᱜᱮ ᱡᱮᱦᱮᱛᱩ ᱴᱤᱝ ᱵᱟᱹᱱᱩᱜ ᱠᱷᱟᱱ ᱫᱚ ᱦᱚᱲᱟᱜ ᱚᱲᱟᱜ ᱫᱟᱵ ᱮᱢ ᱪᱟᱞᱟᱜᱼᱟ ᱠᱤ ᱾
ᱵᱟᱝ ᱚᱱᱟ ᱛᱚ ᱵᱟᱝ ᱜᱟᱱᱚᱜᱼᱟ ᱛᱚ ᱾
ᱠᱟᱛᱷᱟ ᱠᱟᱱ ᱜᱮᱭᱟ ᱱᱤᱡᱮᱨ ᱚᱲᱟᱜ ᱜᱮ ᱫᱟᱵ ᱦᱩᱭᱩᱜᱼᱟ ᱾
ᱦᱮᱸ ᱾
ᱛᱚ ᱱᱚᱣᱟ ᱫᱚ ᱦᱟᱸᱜ ᱡᱮᱞᱮᱠᱟ ᱦᱮᱡ ᱟᱠᱟᱱᱟ ᱛᱚ ᱥᱩᱫᱷᱟᱹᱨ ᱫᱚ ᱩᱱᱟᱹᱜ ᱫᱚ ᱵᱟᱝᱜᱮ ᱥᱚ ᱥᱚᱦᱚᱡᱽ ᱜᱮᱭᱟ ᱾ ᱛᱚ ᱴᱟᱭᱤᱢ ᱫᱚ ᱞᱟᱜᱟᱜ ᱜᱮᱭᱟ ᱡᱟᱹᱱᱤᱡ ᱠᱷᱟᱱ ᱱᱚᱣᱟ ᱠᱚᱫᱚ ᱾
ᱦᱮᱸ ᱱᱤᱭᱟᱹ ᱦᱚᱸ ᱱᱟᱯᱟᱭ ᱠᱟᱛᱷᱟ ᱜᱮᱵᱮᱱ ᱞᱟᱹᱭ ᱟᱠᱟᱫᱟ ᱾ ᱟᱨ ᱱᱚᱜᱼᱚᱭ ᱵᱮᱱ ᱞᱟᱹᱭ ᱠᱮᱜ ᱞᱮᱠᱟ ᱥᱤᱠᱷᱱᱟᱹᱛ ᱜᱮ ᱢᱟᱨᱟᱝ ᱡᱤᱱᱤᱥ ᱫᱚ ᱟᱵᱚᱣᱟᱜ ᱾
ᱦᱳᱭ ᱾
ᱟᱨ ᱱᱚᱜᱼᱚᱭ ᱟᱢᱮᱵᱮᱱ ᱞᱟᱹᱭ ᱠᱮᱜ ᱞᱮᱠᱟ ᱟᱵᱚ ᱫᱚ ᱱᱚᱜ-ᱱᱚᱝᱠᱟ ᱛᱚ ᱡᱟᱦᱟᱸ ᱜᱮ ᱤᱭᱟᱹ ᱠᱚᱢᱛᱮ ᱧᱟᱢᱚᱜ ᱠᱟᱱᱟ ᱚᱱᱟᱜᱮ ᱞᱚᱪᱟᱭᱮᱜ ᱟᱨ ᱟᱫᱚ ᱱᱚᱜᱼᱱᱟ ᱦᱚᱸ ᱢᱟᱨᱟᱝ ᱠᱟᱛᱷᱟ ᱠᱟᱱᱟ ᱾
ᱦᱳᱭ ᱟᱫᱚ ᱜᱚᱝᱠᱮ ᱧᱮᱞ ᱵᱤᱱ ᱥᱮᱜ ᱦᱟᱸᱜ ᱟᱨ ᱢᱤᱫᱴᱟᱝ ᱠᱟᱛᱷᱟ ᱞᱤᱧ ᱞᱟᱹᱭ ᱞᱮᱜᱮ ᱦᱟᱸᱜ ᱾ ᱟᱨ ᱱᱤᱢ ᱥᱟᱠᱟᱢ ᱥᱮ ᱚᱱᱟ ᱦᱟᱲᱟᱜ ᱡᱤᱱᱤᱥ ᱦᱟᱸᱜ ᱱᱤᱢ ᱥᱟᱠᱟᱢ ᱦᱟᱸᱜ ᱡᱚᱢ ᱵᱤᱱ ᱵᱟᱵᱟ ᱢᱤᱫ ᱫᱷᱟᱣ ᱡᱩᱫᱤᱢ ᱠᱟᱢᱵᱲᱟᱜ ᱛᱷᱟᱱ ᱥᱮ ᱟᱫᱚᱢ ᱥᱟᱦᱟᱭᱮᱱᱟ ᱟᱨ ᱪᱤᱱᱤ ᱫᱚ ᱦᱟᱸᱜ ᱵᱟᱨᱫᱷᱟᱣ ᱯᱮ ᱫᱷᱟᱣᱮᱢ ᱞᱟᱯᱮᱫ ᱡᱚᱝᱟ ᱾
ᱦᱮᱸ ᱾
ᱟᱫᱚ, ᱦᱚᱭ ᱟᱫᱚ ᱦᱚᱸᱜ-ᱱᱚᱝᱠᱟ ᱥᱟᱶᱟᱡᱽ ᱥᱟᱶᱛᱟ ᱨᱮ ᱦᱚᱜᱼᱱᱚᱝᱠᱟ ᱪᱟᱞᱟᱜ ᱠᱟᱱᱟ ᱾
ᱟᱨ ᱚᱱᱮ ᱵᱮᱱ ᱞᱟᱹᱭ ᱠᱮᱫ ᱞᱮᱠᱟ ᱟᱹᱞᱤᱧ ᱦᱚᱸ ᱚᱱᱟ ᱠᱚᱫᱚ ᱾ ᱟᱨᱠᱤ ᱥᱮ ᱯᱨᱚᱜᱨᱟᱢ ᱠᱚ ᱟᱹᱞᱤᱧ ᱦᱚᱞᱤᱧ ᱞᱟᱹᱭ ᱜᱮᱭᱟ ᱢᱟᱱᱮ ᱯᱨᱳᱜᱨᱟᱢ ᱫᱚ ᱢᱟᱱᱮ ᱚᱱᱟ ᱩᱱᱟᱹᱜ ᱡᱟᱹᱥᱼᱼ ᱛᱤ ᱫᱚ ᱦᱩᱭ ᱫᱚ ᱵᱟᱝ ᱫᱚᱨ
ᱵᱟᱝᱜᱮ ᱫᱚᱨᱠᱟᱨᱟ ᱦᱩᱭ ᱫᱚ ᱦᱩᱭ ᱦᱚᱪᱚᱣᱟᱱ ᱵᱚᱱᱫᱚ ᱫᱚ ᱪᱮᱫᱟᱜ ᱵᱚᱱ ᱵᱚᱱᱫᱚᱭᱟ ᱚᱠᱟᱴᱟᱜ ᱦᱚᱸ ᱵᱟᱵᱚᱱ ᱵᱚᱱᱫᱚᱭᱟ ᱾
ᱚᱠᱟᱴᱟᱜ ᱦᱚᱸ ᱵᱟᱵᱚᱱ ᱵᱚᱱᱫᱚᱭᱟ ᱡᱚᱛᱚ ᱜᱮᱵᱚᱱ ᱫᱚᱦᱚᱭᱟ ᱱᱚᱜᱼᱱᱚᱝᱠᱟ ᱦᱩᱭᱩᱜ ᱢᱟ, ᱢᱟᱱᱮ ᱥᱮ ᱟᱹᱛᱷᱟᱹᱲᱤ ᱫᱚ ᱵᱟᱝ ᱟᱫᱚ ᱱᱮᱛᱟᱨ ᱫᱚ ᱦᱩᱭᱩᱭ ᱠᱟᱱᱟ ᱛᱷᱟᱹᱲᱤ ᱜᱮ ᱦᱩᱭᱩᱜ ᱠᱟᱱᱟ ᱛᱚ ᱦᱟᱱᱟ ᱦᱟᱱᱟ ᱦᱟᱱᱟᱴᱟᱜ ᱯᱩᱨᱟᱹ ᱡᱩᱫᱤ ᱵᱤᱨᱟᱹᱥ ᱯᱚᱛᱤᱵᱟᱨ ᱨᱮ ᱦᱩᱭᱩᱜᱼᱟ, ᱦᱟᱹᱱᱤ ᱞᱟᱹᱭᱟ ᱤᱧᱦᱚᱸ ᱡᱩᱫᱤ ᱥᱩᱠᱨᱚ ᱵᱟᱨ ᱦᱤᱞᱚᱜ ᱤᱧ ᱫᱚᱦᱚᱭᱟ ᱤᱧ ᱴᱦᱮᱱ ᱦᱚᱸ ᱤᱧ ᱤᱧ ᱴᱷᱮᱱ ᱦᱚᱸ ᱦᱚᱲ ᱠᱚ ᱡᱟᱣᱨᱟᱜᱼᱟ, ᱱᱚᱜᱼᱱᱚᱝᱠᱟ ᱢᱚᱱᱮ ᱵᱷᱟᱵᱽ ᱠᱟᱛᱮᱫ ᱟᱨ ᱟᱨ ᱟᱹᱞᱤᱧ ᱦᱚᱸ ᱱᱚᱜᱼᱱᱚᱝᱠᱟ ᱮᱱᱮᱡ ᱥᱮ ᱯᱚᱨᱚᱵᱽ ᱠᱚ ᱟᱹᱞᱤᱧ ᱦᱚᱸᱞᱤᱧ ᱮᱱᱮᱡᱽ ᱵᱟᱲᱟᱭ ᱜᱮᱭᱟ ᱠᱤᱱᱛᱩ ᱱᱚᱜᱼᱚᱭ ᱡᱮ ᱟᱹᱞᱤᱧ ᱞᱤᱧ ᱧᱮᱞ ᱟᱠᱟᱫ ᱠᱚᱣᱟ ᱪᱷᱟᱯᱨᱤ ᱱᱚᱜᱼᱱᱚᱝᱠᱟ ᱠᱚ ᱮᱱᱮᱡᱼᱟ ᱚᱸᱰᱮ ᱵᱮᱱ ᱞᱟᱹᱭ ᱠᱮᱫ ᱞᱮᱠᱟ ᱢᱤᱫ ᱦᱚᱲ ᱚᱱᱮᱡᱮ ᱤᱥᱟᱨᱟ ᱟᱫᱮ ᱦᱚᱪᱟᱹ ᱛᱮ ᱟᱫᱚ ᱩᱱᱤ ᱫᱚ ᱚᱱᱮ ᱞᱟᱹᱴᱤᱡᱼ ᱞᱟᱹᱴᱤᱡ ᱛᱮ ᱚᱱᱮ ᱡᱮ
ᱮᱠᱫᱚᱢᱼᱮᱠᱫᱚᱢᱼᱮᱠᱫᱚᱢ ᱟᱫᱚ ᱜᱚᱢᱠᱮ ᱦᱟᱯᱮ ᱥᱮ ᱟᱹᱞᱤᱧ ᱞᱤᱧ ᱞᱟᱹᱭ ᱞᱮᱜᱟ ᱦᱟᱸᱜ, ᱟᱫᱚ ᱦᱟᱸᱜ ᱠᱟᱛᱷᱟ ᱛᱟᱞᱟᱝ ᱯᱟᱱᱛᱮᱜ ᱠᱟᱱᱟ ᱟᱵᱚ ᱫᱚᱵᱚᱱ ᱮᱱᱮᱡᱽᱼᱟ, ᱵᱷᱟᱜᱤ ᱴᱷᱤᱠ ᱦᱟᱸᱜ ᱟᱢᱥᱼᱼ ᱟᱵᱽ ᱮᱱᱟ ᱴᱷᱤᱠ ᱜᱮᱭᱟ᱾ ᱦᱮᱸ ᱟᱫᱚ ᱵᱷᱟᱹᱜᱤ ᱴᱷᱤᱠ ᱮᱢ ᱥᱟᱵ ᱮᱱᱛᱮᱢ ᱮᱱᱮᱡ ᱤᱫᱤᱭᱮᱫᱟ ᱟᱡ ᱫᱚ ᱦᱟᱸᱜ ᱞᱟᱹᱴᱤᱡᱼ ᱞᱟᱹᱴᱤᱡ ᱮ ᱦᱮᱡᱽ ᱮᱱᱛᱮ ᱦᱟᱸᱜ ᱵᱩᱥᱟᱹᱜ ᱛᱟᱵ ᱤᱫᱤ ᱠᱮᱫ ᱢᱮᱭᱟᱭ ᱛᱟᱞᱟ ᱛᱟᱞᱟᱛᱮ ᱮᱠᱫᱚᱢ ᱚᱲᱮᱡᱽ ᱤᱫᱤ ᱠᱮᱫ ᱵᱚᱱᱟᱭ ᱟᱵᱚ ᱫᱚ᱾
ᱦᱮᱸ ᱟᱨ ᱱᱤᱛᱚᱜ ᱦᱚᱸ ᱪᱷᱟᱯᱨᱤ ᱫᱚ ᱱᱚᱜᱚᱭ ᱱᱚᱝᱠᱟ ᱠᱚ ᱮᱱᱮᱡ ᱠᱟᱱᱟ ᱛᱚ ᱢᱟᱱᱮ ᱢᱤᱫᱴᱤᱡ ᱞᱤᱢᱤ ᱴ ᱨᱮᱱᱟᱜ ᱫᱚ ᱵᱟᱝᱠᱚ ᱮᱱᱮᱡᱟ ᱩᱱᱠᱩ ᱫᱚ ᱮᱢᱚᱱ ᱠᱚ ᱮᱱᱮᱡᱟ᱾
ᱪᱚ ᱢᱮᱫᱛᱮ ᱧᱮᱞ ᱥᱚᱵᱷᱟᱜ ᱠᱟᱱ ᱱᱟ ᱪᱚ ᱢᱟᱱᱮ ᱦᱚᱲᱢᱚ ᱛᱮ ᱥᱚᱵᱷᱟᱜ ᱠᱟᱱᱟ ᱚᱠᱟᱴᱟᱜ ᱪᱚᱝ᱾
ᱢᱟᱱᱮ ᱩᱱᱤ ᱫᱚ ᱟᱵᱮᱱ ᱡᱩᱫᱤ ᱥᱩᱨ ᱨᱮ ᱩᱱᱤ ᱥᱩᱨ ᱨᱮᱵᱮᱱ ᱛᱟᱦᱮᱱᱟ ᱡᱩᱫᱤ ᱟᱵᱮᱱ ᱡᱩᱫᱤ ᱵᱷᱟᱹᱜᱤ ᱪᱮᱦᱨᱟ ᱵᱟᱵᱮᱱ ᱥᱟᱵ ᱫᱚᱲᱚᱢᱮᱱᱟ ᱟᱵᱮᱱ ᱫᱚ
ᱦᱳᱭ᱾ ᱴᱷᱤᱠ ᱟᱨᱦᱚ ᱥᱩᱨ ᱥᱩᱯᱩᱨ ᱠᱚᱨᱮᱢ ᱮᱱᱮᱡ ᱟᱠᱟᱫ ᱥᱮ ᱦᱟᱸᱜ ᱩᱪᱩᱝ ᱵᱟᱡᱟᱣᱢᱟᱭ ᱦᱟᱸᱜ᱾ ᱢᱟᱜ ᱟᱨᱚ ᱚᱱᱟ ᱠᱚᱦᱚᱸ ᱥᱚᱢᱚᱥᱟ᱾
ᱡᱦᱟᱫᱜᱚ ᱤᱫᱤ ᱛᱟᱨᱟ ᱢᱮᱭᱟ᱾
ᱡᱦᱟᱫᱜᱚ ᱤᱫᱤ ᱛᱟᱨᱟᱢᱮᱭᱟ ᱟᱫᱚ ᱠᱟᱛᱷᱟ ᱠᱟᱱ ᱜᱮᱭᱟ ᱟᱫᱚ ᱵᱟᱠᱚ ᱵᱩᱡᱷᱟᱹᱜᱼᱟ ᱟᱨ ᱧᱮᱞᱵᱤᱱ ᱥᱮ ᱦᱚᱸᱜᱼᱚ ᱱᱤᱭᱟᱹ ᱢᱤᱫᱴᱟᱱ ᱵᱤᱪᱟᱹᱨ ᱫᱚ ᱵᱟᱹᱞᱤᱧ ᱵᱤᱪᱟᱹᱨᱮᱫ ᱠᱚᱣᱟ ᱠᱤᱱᱛᱩ ᱡᱚᱛᱚ ᱜᱩᱞᱟᱹ ᱚᱱᱠᱟ ᱠᱚ ᱮᱱᱮᱡ ᱠᱟᱱᱟ ᱥᱮ ᱢᱮ ᱪᱩᱭᱮᱨ ᱢᱟᱭᱤᱸᱰ ᱫᱚ ᱢᱤᱫᱴᱟᱝ ᱦᱚᱸ ᱵᱟᱹᱵᱤᱱ ᱧᱟᱢ ᱠᱚᱣᱟ ᱚᱱᱟ ᱡᱟᱭᱜᱟ ᱨᱮ᱾
ᱛᱚ ᱟᱹᱞᱤᱧ ᱦᱮᱸ ᱚᱱᱟ ᱦᱚᱸ ᱱᱟᱯᱟᱭ ᱠᱟᱛᱷᱟ ᱠᱟᱱᱟ ᱠᱟᱨᱚᱱ ᱢᱮᱤᱪᱚᱨ ᱢᱟᱭᱤᱱᱰ ᱫᱚ ᱢᱤᱫᱴᱤᱡ ᱛᱷᱟᱠᱟ ᱫᱚᱨᱠᱟᱨ ᱪᱮᱫᱟᱜ ᱥᱮ᱾ ᱚᱱᱟ ᱠᱚ ᱡᱤᱱᱤᱥ ᱫᱚ ᱠᱟᱱᱟ ᱟᱵᱮᱱ ᱢᱤᱫᱴᱤᱡ ᱮᱱᱮᱡ ᱵᱤᱱ ᱞᱤᱢᱤ ᱨᱮᱱᱟᱜ, ᱟᱵᱮᱱ ᱦᱚᱭ ᱛᱚ ᱴᱷᱤᱠ ᱛᱮᱭᱟᱜ ᱟᱵᱚ ᱡᱟᱦᱟᱸ ᱟᱨᱤᱪᱟᱞᱤ ᱛᱮᱵᱚᱱ ᱮᱱᱮᱡ ᱪᱮ ᱚᱱᱠᱟ ᱮᱱᱮᱡ ᱵᱮᱱ ᱠᱤᱱᱛᱩ ᱱᱤᱭᱟᱹ ᱫᱚ ᱮᱢᱚᱱ ᱠᱚ ᱮᱱᱮᱡᱽ ᱠᱟᱱᱟ᱾ ᱢᱟᱱᱮ ᱚᱠᱚᱭ ᱫᱚ ᱦᱟᱹᱱᱤ ᱠᱟᱴᱟᱭ ᱛᱩ ᱞᱮᱫ ᱛᱟᱭ ᱚᱠᱚᱭ ᱫᱚ ᱦᱟᱱᱤ ᱛᱤ ᱦᱟᱱᱤ ᱩᱡᱼᱼ ᱩᱪᱩᱝ ᱮᱫᱽ ᱠᱚᱣᱟ ᱟᱫᱚ ᱢᱟᱱᱮ ᱟᱞᱮ ᱦᱚᱸ ᱱᱚᱜᱼᱚ ᱱᱚᱝᱠᱟ ᱢᱤᱫ ᱫᱟ
ᱚᱱᱠᱟ ᱮᱱᱮᱡᱽ ᱠᱟᱛᱮᱜ ᱜᱮ ᱨᱟᱹᱥᱠᱟᱹ ᱠᱤ ᱛᱟᱦᱚᱞᱮ ᱥᱮᱫᱟᱭ ᱫᱚ ᱵᱟᱠᱚ ᱨᱟᱹᱥᱠᱟᱹᱣ ᱟᱠᱟᱫ ᱛᱮ᱾ ᱥᱮᱫᱟᱭ ᱢᱟᱛᱚ ᱟᱨᱦᱚᱸ ᱠᱚ ᱞᱟᱹᱭ ᱡᱮ ᱥᱮᱫᱟᱭ ᱫᱚ ᱵᱟᱹᱲᱛᱤ ᱧᱚᱜ ᱨᱟᱹᱥᱠᱟᱹ ᱛᱟᱦᱮᱸᱠᱟᱱ᱾
ᱦᱮᱸ ᱟᱫᱚ ᱚᱱᱟ ᱠᱟᱛᱷᱟ ᱜᱮᱛᱚ ᱵᱟᱝᱠᱚ ᱵᱩᱡᱟ ᱡᱮ ᱨᱟᱹᱥᱠᱟᱹ ᱫᱚ ᱪᱮᱫ ᱡᱤᱱᱤᱥ ᱠᱟᱱᱟ᱾
ᱦᱳᱭ ᱟᱫᱚ ᱟᱠᱚ ᱫᱚ ᱦᱟᱱᱮ ᱟᱹᱦᱟᱹ ᱛᱦᱟᱹ ᱡᱟᱦᱟᱸ ᱞᱮᱠᱟ ᱜᱮ ᱵᱟᱥ᱾
ᱦᱮᱸ ᱢᱟᱱᱮ ᱯᱟᱜ ᱯᱟᱜᱽᱞᱟ ᱥᱮᱛᱟ ᱞᱮᱠᱟ᱾
ᱦᱳᱭ ᱴᱷᱤᱠ ᱵᱤᱱ ᱞᱟᱹᱭ ᱟᱠᱟᱜᱼᱟ, ᱥᱟᱹᱨᱤᱜᱮ ᱱᱮᱛᱟᱨ ᱫᱚ ᱮᱢᱚᱱ ᱠᱮᱜᱼᱟ ᱠᱚ ᱚᱱᱠᱟ ᱫᱚ ᱵᱟᱝ ᱴᱷᱤᱠ ᱟᱥᱮ᱾ ᱦᱳᱭ ᱜᱚᱢᱠᱮ ᱚᱠᱛᱚ ᱛᱟᱞᱟᱝ ᱦᱩᱭ ᱮᱱᱟ ᱦᱟᱸᱜ᱾ ᱟᱫᱚ ᱦᱟᱸᱜ ᱩᱱᱟᱹᱜ ᱜᱷᱟᱹᱲᱤᱡ ᱫᱚ ᱚᱠᱛᱚ ᱵᱟᱞᱟᱝ ᱧᱟᱢᱟ ᱛᱚ ᱟᱫᱚ ᱦᱟᱸᱜ ᱟᱨᱦᱚᱸ ᱫᱚᱦᱲᱟ ᱛᱮᱦᱟᱸᱜ ᱯᱷᱤᱨᱤ ᱞᱮᱱᱠᱷᱟᱱ ᱵᱤᱱ ᱨᱚᱯᱚᱲ ᱜᱮᱭᱟᱞᱟᱝ᱾ ᱦᱳᱭ ᱱᱤᱭᱟᱹ ᱜᱷᱟᱹᱲᱤᱡ ᱫᱚ ᱢᱟ ᱛᱟᱦᱚᱞᱮ ᱡᱚᱦᱟᱨ ᱜᱮ, ᱦᱳᱭ᱾